ᱦᱮᱸ ᱡᱚᱦᱟᱨ ᱜᱮ ᱜᱚᱝᱠᱮ ᱡᱚᱦᱟᱨ ᱜᱮ᱾ ᱜᱚᱝᱠᱮ ᱱᱟᱯᱟᱭ ᱵᱟᱲᱟ ᱜᱮ ᱛᱚ?
ᱦᱮᱸ ᱱᱟᱯᱟᱭ ᱵᱟᱲᱟ ᱜᱮ᱾
ᱦᱳᱭ ᱦᱳᱭ ᱦᱳᱭ, ᱜᱚᱝᱠᱮ ᱛᱟᱦᱚᱞᱮᱻ ᱪᱮᱫ ᱞᱮᱠᱟ ᱢᱮᱱᱟᱜ ᱵᱮᱱᱟ?
ᱦᱩᱸ ᱢᱚᱴᱟᱢᱩᱴᱤ ᱵᱮᱥ ᱵᱟᱲᱟ ᱜᱮ,
ᱦᱳᱭ ᱦᱳᱭ ᱦᱳᱭ ᱦᱳᱭ ᱜᱚᱝᱠᱮ ᱛᱟᱦ ᱞᱮ ᱪᱮᱫᱠᱟ ᱛᱮᱦᱮᱧᱟᱜ ᱟᱵᱚᱦᱟᱣᱟ ᱠᱚᱫᱚᱭ ᱫᱚᱦᱚ ᱠᱟᱫᱟ᱾
ᱜᱚᱝᱠᱮ ᱟᱵᱚᱦᱟᱣᱟ ᱠᱚᱫᱚ ᱫᱚᱦᱚ ᱫᱚᱭ ᱫᱚᱦᱚ ᱠᱟᱫ ᱜᱮᱭᱟ ᱛᱚ ᱟᱫᱚ ᱚᱲᱟᱜ ᱨᱮ ᱢᱮᱱᱟᱜ ᱠᱟᱜ ᱞᱤᱧᱟ ᱫᱚᱢᱮ ᱦᱚᱭ ᱫᱟ ᱛᱚ,
ᱚ ᱦᱳᱭ ᱦᱳᱭ ᱦᱳᱭ ᱚᱱᱮ ᱫᱟᱜ ᱨᱤᱢᱤᱞ ᱫᱚ ᱡᱟᱹᱱᱤᱡ, ᱠᱷᱮᱜ ᱛᱮᱦᱮᱧ ᱫᱚ ᱥᱮᱴᱮᱨᱚᱜ ᱜᱮᱭᱟ ᱦᱟᱸᱜ ᱪᱮᱫ ᱞᱮᱠᱟ ᱵᱤᱱ ᱵᱩᱡᱷᱟᱹᱣᱮᱜᱼᱟ᱾
ᱦᱮᱸ ᱥᱮᱴᱮᱨᱚᱜ ᱠᱟᱱ ᱜᱮᱭᱟ ᱜᱚᱝᱠᱮ ᱫᱚᱢᱮ ᱦᱚᱭ ᱫᱚ ᱡᱟᱱᱞᱟ ᱥᱮᱫ ᱨᱮ ᱫᱩᱲᱩᱵ ᱠᱟᱛᱮ ᱢᱮᱱᱟᱜ ᱟᱠᱟᱜ ᱞᱮᱭᱟ ᱛᱚ᱾
ᱦᱳᱭ ᱦᱳᱭ ᱦᱳᱭ ᱛᱟᱦᱚᱞᱮ ᱦᱳᱭ ᱦᱳᱭ᱾
ᱠᱟᱡᱟᱭ ᱦᱚᱭ ᱫᱟᱭ ᱛᱚ ᱜᱚᱝᱠᱮ ᱪᱮᱫ ᱟᱫᱚ ᱞᱤᱧ ᱞᱟᱹᱹᱭᱟ ᱾
ᱦᱮᱸ ᱦᱳᱭ ᱦᱳᱭ ᱜᱚᱝᱠᱮ ᱛᱟᱦᱚᱞᱮ ᱟᱹᱞᱤᱧ ᱱᱚᱜᱼᱚᱭ ᱢᱤᱫᱴᱮᱱ ᱤᱭᱟᱹ ᱜᱚᱝᱠᱮ ᱟᱵᱮᱱ ᱫᱚ ᱛᱟᱦᱚᱞᱮ ᱛᱩᱯᱟᱹ ᱵᱟᱲᱟᱭᱮᱱᱟ ᱵᱮᱱ?
ᱦᱳᱭ ᱜᱚᱝᱠᱮ ᱛᱩᱯᱩ ᱵᱟᱲᱟ ᱠᱚᱫᱚ ᱡᱚᱛᱚ ᱦᱩᱭ ᱟᱠᱟᱱᱟ᱾
ᱦᱮᱸ ᱱᱚᱜᱼᱚᱭ ᱛᱟᱨᱟᱥᱤᱧ ᱵᱮᱲᱟ ᱦᱚᱸ ᱵᱮᱲᱟᱭᱮᱱᱟ ᱛᱟᱨᱟᱥᱤᱧ ᱨᱮ ᱛᱟᱨᱟᱥᱤᱧ ᱨᱮᱱᱟᱜ ᱡᱚᱢ ᱠᱚᱫᱚ ᱵᱮᱱ ᱡᱚᱢ ᱠᱮᱜᱼ ᱟ
ᱦᱮᱸ ᱡᱚᱢ ᱵᱟᱲᱟ ᱠᱚᱫᱚ ᱦᱩᱭ ᱟᱠᱟᱱᱟ ᱡᱚᱢ ᱵᱟᱲᱟ ᱠᱟᱛᱮ ᱱᱚᱜᱼᱚᱭ ᱜᱤᱛᱤᱡ ᱵᱟᱲᱟ ᱦᱩᱭᱩ ᱟᱠᱟᱱᱟ ᱜᱚᱝᱠᱮ᱾ ᱟᱨ ᱟᱞᱚᱵᱮᱱ
ᱦᱳᱭ ᱦᱳᱭ ᱛᱮᱦᱮᱧᱟᱜ ᱛᱟᱦᱚᱞᱮ ᱜᱚᱝᱠᱮ, ᱡᱟᱦᱟᱸ ᱢᱟᱨᱟᱝ ᱵᱟᱦᱚᱜ ᱜᱚᱢᱠᱮ ᱛᱟᱠᱚ ᱥᱳᱢᱳᱚᱭ ᱠᱚ ᱮᱢ ᱟᱠᱟᱫ ᱞᱟᱝᱟ ᱟᱞᱟᱝᱟᱜ ᱚᱠᱛᱚ ᱦᱤᱥᱟᱹᱵ ᱛᱮᱜᱮ ᱞᱟᱝ ᱜᱟᱞᱢᱟᱨᱟᱜᱼᱟ᱾ ᱜᱚᱝᱠᱮ ᱛᱟᱦᱚᱞᱮ ᱡᱚᱢ ᱫᱚᱢ ᱡᱚᱢ ᱵᱟᱲᱟ ᱠᱮᱫᱟ, ᱩᱛᱩ ᱠᱚᱫᱚ ᱪᱮᱫ ᱦᱩᱭ ᱞᱮᱱᱟ?
ᱩᱛᱩ ᱫᱚ ᱦᱩᱭᱩᱜ ᱠᱟᱱᱟ ᱛᱮᱦᱤᱧ ᱫᱚ ᱠᱟᱱᱛᱷᱟᱲᱟ ᱟᱲᱟᱜ ᱵᱷᱟᱹᱡᱤ᱾ ᱟᱨ ᱦᱮᱸ ᱠᱚᱢᱛᱷᱟᱲᱟ ᱵᱷᱟᱹᱡᱤ
ᱦᱮᱸ ᱟᱨ?
ᱟᱨ ᱟᱨ ᱵᱟᱨᱭᱟ ᱜᱟᱱ ᱛᱚᱨᱚᱰᱟᱝ ᱞᱤᱧ ᱤᱫᱤ ᱞᱮᱫᱟ ᱛᱚ ᱵᱟᱹᱭᱦᱟᱹᱲ ᱥᱮᱱ᱾ ᱟᱨ ᱛᱟᱦᱚᱞᱮ ᱴᱟᱨᱚ ᱰᱟᱝ ᱨᱮ ᱤᱭᱟᱹ ᱠᱤᱪᱩ ᱜᱟᱱ ᱩᱱᱠᱩ ᱤᱪᱟᱹᱜ ᱦᱟᱠᱩ ᱠᱚ ᱡᱷᱟᱞᱤ ᱮᱱᱟ ᱯᱩᱴᱷᱤ ᱦᱟᱠᱚ ᱟᱨ ᱛᱟᱨ ᱯᱚᱨᱮ ᱚᱱᱠᱟ ᱤᱭᱟᱹ ᱠᱚ ᱡᱷᱟᱞᱤ ᱞᱮᱱᱟ᱾
ᱟᱫᱚ ᱜᱚᱝᱠᱮ ᱛᱟᱦᱚᱞᱮ ᱚᱱᱟ ᱠᱚᱜᱮ ᱵᱮᱱ ᱩᱛᱩ ᱵᱟᱲᱟ ᱠᱮᱫᱮᱜᱼᱟ ᱵᱟᱝ ᱜᱮ?
ᱦᱩᱸ
ᱦᱳᱭ ᱦᱳᱭ ᱦᱳᱭ ᱛᱟᱦᱚᱞᱮ ᱪᱮᱫ ᱞᱮᱠᱟ ᱟᱫᱚ ᱱᱟᱯᱟᱭ ᱵᱟᱲᱟ ᱜᱮᱭᱟᱵᱮᱱ?
ᱦᱩᱸ, ᱱᱟᱯᱟᱭ ᱵᱟᱲᱟ ᱜᱮ, ᱱᱤᱛᱚᱜ ᱫᱚ᱾ ᱟᱵᱮᱱ ᱜᱮ ᱜᱚᱝᱠᱮ ᱪᱮᱫ ᱞᱮᱠᱟ?
ᱦᱮᱸ ᱜᱚᱝᱠᱮ ᱟᱹᱞᱤᱧ ᱦᱚᱸ ᱟᱹᱰᱤ ᱱᱟᱯᱟᱭ ᱜᱮ ᱢᱮᱱᱟᱜ ᱞᱤᱧᱟ ᱱᱤᱛᱚᱜ ᱫᱚ ᱾ ᱜᱚᱝᱠᱮ ᱟᱨᱚ ᱚᱲᱟᱜ ᱚᱫᱟ ᱟᱵᱮᱱ ᱨᱮᱱ ᱜᱮ ᱪᱮᱫ ᱞᱮᱠᱟ ᱱᱟᱯᱟᱭ ᱜᱮᱭᱟ ᱠᱚ?
ᱦᱮᱸ ᱚᱲᱟᱜ ᱠᱚᱨᱮ ᱦᱚᱸ ᱱᱟᱯᱟᱭ ᱵᱟᱲ ᱜᱮ ᱜᱚᱝᱠᱮ᱾ ᱟᱯᱮ ᱨᱮᱱ ᱚᱲᱟᱜ ᱠᱚᱨᱮ ᱫᱚ ᱪᱮᱫ ᱞᱮᱠᱟ ᱢᱮᱱᱟᱜ ᱠᱚᱣᱟ?
ᱟᱞᱮ ᱨᱮᱱ ᱦᱚᱸ ᱜᱚᱝᱠᱮ ᱟᱹᱰᱤ ᱱᱟᱯᱟᱭ ᱜᱮ ᱢᱮᱱᱟᱜ ᱠᱚᱣᱟ, ᱱᱚᱜᱼᱚᱭ ᱛᱚ ᱱᱚ ᱱᱤᱛᱚ ᱢᱚᱴᱟ ᱧᱚ ᱠᱟᱴᱤᱡ ᱞᱮ ᱥᱟᱦᱮᱫ ᱟ ᱠᱟᱫᱟ ᱡᱟᱭᱦᱳᱠ ᱾ ᱵᱟᱠᱷᱟ ᱡᱟ ᱟᱹᱰᱤ ᱦᱟᱞ ᱰᱮᱞᱮ ᱨᱮ ᱪᱟᱥᱵᱟᱥ ᱱᱤᱭᱟᱹ ᱪᱤᱱᱛᱟᱹ ᱵᱷᱟᱵᱱᱟ ᱛᱟᱦᱮᱸ ᱠᱟᱱᱟ᱾ ᱱᱚᱼᱚᱭ ᱞᱮ ᱨᱟᱠᱟᱵ ᱵᱟᱲᱟ ᱠᱮᱫ, ᱫᱚ ᱫᱚᱵᱮᱱ ᱡᱚᱛᱚ ᱦᱚᱲ ᱠᱟᱹᱴᱤᱡ ᱢᱚᱴᱟ ᱢᱚᱴᱟ ᱞᱮ ᱥᱟᱦᱮᱫ ᱮᱫᱟ ᱢᱟᱱᱮ ᱡᱮ ᱢᱟᱱᱮ ᱚᱱᱮ ᱚᱱᱮ ᱵᱷᱤᱛᱤᱨ ᱨᱮ ᱯᱷᱩᱥ ᱯᱷᱩᱥ ᱡᱟᱹᱱᱤᱡ ᱟᱢ ᱪᱤᱱᱛᱟᱹ ᱛᱮ ᱵᱟᱭ ᱥᱟᱸᱦᱮᱫ ᱮᱜ ᱦᱮ ᱢᱟᱱᱮ ᱪᱮᱫ ᱞᱮᱠᱟ ᱪᱚᱝ ᱚᱱᱠᱟ ᱜᱮ ᱛᱮᱦᱮᱧ ᱫᱚ ᱦᱮᱸ ᱟᱹᱰᱤ ᱢᱚᱴᱟ ᱢᱚᱴᱟ ᱜᱮᱞᱤᱧ ᱥᱟᱸᱦᱮᱫ ᱫᱟ ᱜᱚᱝᱠᱮ ᱢᱟᱱᱮ ᱟᱹᱰᱤ ᱨᱟᱹᱥᱠᱟᱹ ᱞᱤᱧ ᱵᱩᱡ ᱵᱩᱡᱷᱟᱹᱣᱫᱟ ᱢᱟᱱᱮ ᱪᱮᱫ ᱟᱫᱚ ᱚᱱᱟ ᱛᱮᱞᱤᱧ ᱞᱟᱹᱭᱮᱫᱟ ᱚᱲᱟᱜ ᱠᱚᱨᱮ ᱦᱚᱸ ᱟᱹᱰᱤ ᱨᱟᱹᱥᱠᱟᱹ ᱨᱮᱜᱮ ᱢᱮᱱᱟᱜ ᱠᱚᱣᱟ᱾
ᱦᱩᱸ
ᱠᱮ ᱛᱟᱞᱮ, ᱟᱵᱮᱱ ᱫᱚ, ᱨᱟᱠᱟᱵ ᱵᱟᱲᱟ ᱠᱮᱜᱼᱟ ᱵᱮᱱ ᱥᱮ ᱵᱟᱝ ᱪᱟᱥ ᱠᱚᱫᱚ?
ᱪᱟᱥ ᱦᱚᱸ ᱜᱚᱝᱠᱮ ᱦᱟᱯᱮ ᱜᱚᱝᱠᱮ ᱪᱟᱥ ᱢᱟᱛᱚ ᱨᱟᱠᱟᱵ ᱞᱟᱹᱜᱤᱫ ᱟᱫᱚ ᱜᱚᱢᱠᱮ ᱴᱮᱠ ᱴᱟᱨ ᱯᱟᱸᱡᱟ ᱛᱮ ᱵᱟᱝ ᱧᱟᱢᱚᱜ ᱠᱟᱱᱟ᱾
ᱦᱳᱭ ᱜᱚᱢᱠᱮ ᱦᱳᱭ ᱱᱮᱛᱟᱨᱟᱜ ᱜᱮ ᱪᱮᱫ ᱞᱤᱧ ᱞᱟᱹᱭᱟᱵᱤᱱᱟ ᱴᱮᱠᱴᱟᱨ ᱡᱚᱠᱷᱚᱱ ᱠᱟᱛᱷᱟ ᱵᱮᱱ ᱞᱟᱹᱭ ᱠᱮᱜ-ᱟ᱾ ᱴᱮᱠᱴᱟᱨ ᱠᱟᱛᱷᱟ ᱫᱚ ᱜᱚᱝᱠᱮ ᱟᱹᱞᱤᱧ ᱫᱚ ᱟᱹᱰᱤ ᱪᱤᱱᱛᱟᱹᱜᱮ ᱪᱮᱫᱟᱜ ᱥᱮ ᱟᱹᱞᱤᱧ ᱦᱚᱸ ᱚᱱᱠᱟ ᱛᱮ ᱮᱴᱟᱜ ᱡᱚᱠᱷᱚᱱ ᱵᱟᱹᱞᱤᱧ ᱧᱟᱢᱮᱫ ᱛᱟᱦᱮᱱᱟ ᱥᱮ ᱟᱨ ᱥᱤᱭᱳᱜ, ᱦᱚᱞᱮᱧ ᱥᱮ ᱟᱹᱞᱤᱧ ᱫᱚ ᱪᱮᱫ ᱞᱮᱠᱟᱭᱮᱫ ᱛᱟᱦᱮᱱᱟᱞᱤᱧ ᱢᱟᱱᱮ ᱞᱟᱹᱴᱩ ᱠᱷᱮᱛ ᱞᱤᱧ ᱥᱤ ᱦᱚᱪᱚᱭᱮᱫ ᱛᱟᱦᱮᱸᱱᱟ ᱴᱮᱠᱴᱟᱨ ᱛᱮ ᱚᱱᱟ ᱠᱚᱫᱚ ᱯᱩᱨᱟᱹ ᱞᱤᱧ ᱞᱚᱥᱚᱫ ᱠᱟᱜ ᱠᱟᱱ ᱛᱟᱦᱮᱱᱟ ᱦᱮᱸ᱾ ᱟᱫᱚ ᱡᱟᱦᱟᱸ ᱡᱩᱫᱤ ᱤᱧᱟᱹᱜ ᱠᱷᱮᱛᱨᱮᱢ ᱟᱹᱜᱩ ᱠᱟᱫᱟ ᱤᱧᱟᱹᱜ ᱠᱷᱮᱛ ᱫᱚ ᱥᱤ ᱢᱩᱪᱟᱹᱫ ᱠᱟᱛᱮ ᱠᱟᱹᱛᱤᱧ ᱢᱮ, ᱵᱚᱨᱪᱚᱢ ᱮᱠᱥᱚ ᱴᱟᱠᱟ ᱠᱟᱛᱮ ᱵᱤᱥᱤᱧ ᱮᱢᱟᱢᱟ᱾ ᱢᱟᱨᱟᱝ ᱢᱟᱨᱟᱝ ᱠᱷᱮᱛ ᱫᱚ ᱥᱤ ᱞᱚᱥᱚᱫ ᱠᱟᱹᱛᱤᱧ ᱢᱮ ᱟᱨ ᱛᱟᱨᱯᱚᱨᱮ ᱟᱫᱚ, ᱩᱱᱠᱩ ᱤᱧ ᱚᱲᱟᱜ ᱦᱚᱲ ᱟᱨᱟᱢ ᱥᱮ ᱚᱱᱟ ᱢᱟᱨᱟᱝ ᱠᱷᱮᱛ ᱠᱚ ᱨᱚᱦᱚᱭᱟ ᱵᱟᱝ ᱟᱨ ᱱᱚᱛ ᱟᱠᱮ ᱫᱚ ᱜᱚᱝᱠᱮᱡ, ᱡᱮᱢᱚᱱ ᱟᱹᱞᱤᱧ ᱦᱩᱰᱤᱧ ᱦᱩᱰᱤᱧ ᱠᱷᱮᱛ ᱫᱚ ᱟᱹᱞᱤᱧ ᱫᱚ ᱟᱨᱟᱢ ᱥᱮ ᱩᱱᱠᱩ ᱨᱚᱦᱚᱭ ᱪᱟᱵᱟ ᱛᱮ ᱟᱹᱞᱤᱧ ᱚᱱᱟ ᱠᱩ ᱠᱷᱮᱛ ᱟᱨᱟᱢ ᱥᱮ ᱞᱤᱧ ᱞᱚᱥᱚᱫ ᱟ᱾
ᱴᱮᱠᱴᱟᱨ ᱠᱚᱦᱚᱸ ᱵᱟᱝ ᱧᱟᱢᱚᱜ ᱠᱟᱱᱟ ᱟᱹᱰᱤ ᱠᱚᱥᱴᱚ ᱜᱮᱵᱚᱱ ᱵᱩᱡᱟ ᱢᱮᱱ ᱦᱩᱭᱩᱜ ᱠᱟᱱ ᱜᱮᱭᱟ ᱴᱮᱠᱴᱟᱨ ᱟᱫᱚ ᱩᱱᱤ ᱦᱚᱸᱭ ᱞᱟᱹᱭ ᱫᱟᱭ ᱩᱱᱤᱭᱟᱜ ᱯᱚᱨᱮ ᱱᱩᱭᱟᱜ ᱢᱮᱱᱟᱜ-ᱟ᱾ ᱛᱟᱨᱯᱚᱨᱮ ᱫᱚ ᱟᱫᱚ ᱵᱟᱹᱧ ᱫᱟᱲᱮᱭᱟᱜ-ᱟ᱾
ᱦᱩᱸ ᱦᱩᱸ᱾
ᱱᱮᱛᱟᱨ ᱱᱚᱝᱠᱟ ᱠᱚ ᱞᱟᱹᱭ ᱫᱟ ᱟᱞᱮ ᱛᱟᱦᱚᱞᱮ ᱡᱚᱛᱚ ᱦᱚᱲ ᱜᱮ ᱞᱟᱭᱤᱱ ᱢᱮᱱᱟᱜ, ᱠᱚᱫᱚᱢ ᱵᱟᱨ ᱫᱤᱱ ᱥᱮ ᱯᱮᱫᱤᱱ ᱞᱮᱠᱟ ᱠᱷᱮᱛ ᱠᱷᱚᱱ ᱜᱮ ᱟᱹᱣᱨᱤ ᱠᱚ ᱦᱤᱡᱩᱜ-ᱟ᱾
ᱦᱳᱭ᱾
ᱚᱱᱠᱟ ᱟᱫᱚ ᱠᱚ ᱧᱟᱢ ᱟᱠᱟᱫ ᱨᱮ ᱛᱟᱦᱞᱮ ᱫᱚᱢᱮ ᱠᱚ ᱥᱤ ᱦᱚᱪᱚᱭ ᱫᱟ ᱞᱟᱫ ᱵᱟᱫ,
ᱦᱳᱭ ᱦᱳᱭ ᱚᱱᱟ ᱫᱚ ᱜᱚᱝᱠᱮ ᱠᱟᱛᱷᱟ ᱠᱟᱱ ᱜᱮᱭᱟ ᱡᱮ, ᱡᱩᱫᱤ ᱢᱤᱫ ᱫᱷᱟᱣ ᱫᱚ ᱴᱮᱠᱴᱟᱨ ᱫᱚ ᱢᱤᱫᱴᱮᱱ ᱵᱟᱨᱭᱟ ᱜᱮ ᱦᱮᱡ ᱟᱠᱟᱱ ᱛᱮ ᱜᱚᱝᱠᱮ ᱟᱯᱮᱭᱟᱜ ᱤᱭᱟᱹ ᱥᱮᱫ ᱨᱮᱫᱚ,
ᱦᱩᱸ ᱢᱤᱫᱴᱮᱡ ᱵᱟᱨᱭᱟ ᱜᱮ᱾
ᱦᱳᱭ ᱦᱳᱭ ᱚᱱᱟ ᱛᱮᱜᱮ ᱜᱚᱝᱠᱮ ᱟᱹᱰᱤ ᱦᱟᱠᱮ ᱰᱟᱞᱮ ᱨᱮᱯᱮ ᱯᱟᱲᱟᱣ ᱟᱠᱟᱱᱟ ᱡᱟᱭᱦᱳᱠ ᱟᱫᱚ ᱱᱚᱜ-ᱚᱭ ᱟᱫᱚ ᱥᱨᱟᱵᱚᱱ ᱵᱚᱸᱜᱟ ᱦᱚᱸ ᱪᱟᱵᱟ ᱦᱤᱡᱩᱜ ᱠᱟᱱᱟ ᱦᱟᱸᱜ ᱥᱨᱟᱵᱚᱱ ᱵᱷᱟᱫᱚᱨ ᱵᱚᱸᱜᱟ ᱛᱮᱦᱮᱸ ᱡᱩᱫᱤ ᱵᱟᱵᱤᱱ ᱵᱟᱵᱮᱱ, ᱪᱟᱵᱟᱭᱟ ᱛᱟᱦᱚᱞᱮ ᱠᱟᱨᱟᱢ ᱠᱚ ᱥᱮᱴᱮᱨᱚᱜ ᱠᱟᱱᱟ ᱦᱟᱸᱜ ᱟᱹᱰᱤ ᱥᱚᱢᱚᱥᱥᱟ ᱨᱮᱵᱮᱱ ᱯᱟᱲᱟᱜ ᱫᱚ ᱜᱚᱝᱠᱮ,
ᱦᱩᱸ ᱥᱚᱢᱚᱥᱥᱟ ᱯᱟᱲᱟᱣ ᱨᱮᱜᱮ ᱵᱮᱱ ᱪᱤᱠᱟᱹᱭᱟ ᱠᱚᱨᱟᱣ ᱫᱚ ᱪᱮᱫ ᱦᱚᱸ ᱵᱟᱵᱩᱱ ᱟᱥᱮ,
ᱦᱮ ᱦᱳᱭ ᱦᱳᱭ ᱠᱚᱨᱟᱨ ᱫᱚ ᱪᱮᱫ ᱦᱚᱸ ᱵᱟᱹᱱᱩᱜ-ᱟ ᱟᱫᱚ ᱟᱵᱮᱱ ᱛᱮᱦᱚᱸ ᱡᱩᱫᱤ ᱩᱱᱠᱩ ᱡᱤᱱᱤᱥ ᱡᱚᱲᱟ ᱡᱩᱫᱤ ᱢᱮᱱᱟᱜ ᱠᱚᱛᱟᱵᱮᱱ ᱠᱷᱟᱡ ᱟᱵᱮᱱ ᱛᱮᱦᱚᱸ ᱠᱟᱹᱴᱤᱡ ᱟᱥᱛᱮ ᱟᱥ ᱛᱮ ᱚᱱᱟ ᱫᱚ ᱞᱟᱲᱟᱣᱟᱜ ᱵᱮᱱ,
ᱦᱩᱸ ᱞᱟᱲᱟᱣᱟᱜ ᱫᱚ ᱦᱩᱭᱩᱜ ᱜᱮᱭᱟ ᱠᱚᱨᱟᱣ ᱨᱮ ᱥᱚᱢᱚᱭ ᱥᱮ ᱧᱮᱞᱟᱜ ᱦᱩᱭᱩᱜᱼᱟ ᱥᱮ ᱞᱟᱲᱟᱣ ᱜᱟᱱᱚᱜ-ᱟ ᱥᱮ ᱵᱟᱝ ᱜᱟᱱᱚᱜ-ᱟ᱾
ᱚᱱᱠᱟ ᱱᱚᱜ-ᱚ ᱱᱚᱝᱠᱟ ᱵᱮᱵᱚᱥᱛᱷᱟ ᱦᱟᱛᱟᱣ ᱦᱩᱭᱩᱜ-ᱟ ᱥᱮ᱾
ᱦᱳᱭ ᱜᱚᱝᱠᱮ᱾ ᱜᱚᱝᱠᱮ ᱟᱹᱞᱤᱧᱟᱜ ᱢᱮᱱᱫᱚ, ᱦᱚᱲ ᱵᱷᱟᱥᱟ ᱛᱩᱢᱟᱹ ᱨᱟᱥᱟ ᱫᱚ ᱟᱞᱚ ᱜᱮᱵᱮᱱ ᱛᱟᱦᱮᱱ ᱢᱟ ᱡᱮᱢᱚᱱ᱾
ᱦᱩᱸᱻᱦᱚᱲ ᱵᱚᱨᱥᱟ ᱛᱟᱦᱮᱸ ᱞᱮᱱᱠᱷᱟᱡ ᱮᱠᱫᱚᱢ ᱵᱟᱹᱲᱤᱡ ᱩᱛᱟᱹᱨᱚᱜ-ᱟ ᱵᱚᱱ᱾
ᱦᱳᱭ ᱦᱳᱭ, ᱟᱹᱰᱤ ᱦᱟᱞᱮ ᱰᱟᱞᱮ ᱨᱮᱵᱮᱱ ᱯᱟᱲᱟᱜ-ᱟ, ᱚᱱᱟ ᱫᱚ ᱵᱟᱝ ᱚᱱᱟ ᱫᱚ ᱵᱟᱝ᱾ ᱠᱚ ᱞᱟᱹᱭᱟ ᱱᱤᱡᱮᱨᱟᱜ ᱚᱲᱟᱜ ᱨᱮᱜᱮ ᱱᱤᱡᱮᱨᱟᱜ ᱫᱩᱣᱟᱹᱨ ᱞᱟᱹᱜᱤᱫ ᱫᱚ᱾ ᱚᱠᱚᱭ ᱫᱚ ᱵᱟᱭ ᱧᱮᱞᱟ ᱟᱢ ᱜᱮᱢ ᱧᱮᱞᱟ ᱟᱫᱚ ᱡᱚᱠᱷᱚᱱ ᱜᱮ ᱚᱱᱟ ᱜᱩᱨᱩ ᱜᱚᱝᱠ ᱠᱮ ᱟᱵᱚᱨᱮᱱ ᱯᱚᱱᱰᱤᱛ ᱨᱩᱹᱜᱷᱩᱱᱟᱷ ᱢᱩᱨᱢᱩᱭ ᱚᱞ ᱦᱚᱴᱚ ᱟᱠᱟᱫ ᱵᱚᱱ᱾
ᱦᱩᱸ᱾
ᱦᱮᱸ, ᱟᱫᱚ ᱩᱱ ᱠᱷᱟᱱ ᱜᱮ ᱟᱹᱞᱤᱧ ᱫᱚᱞᱤᱧ ᱢᱚᱱᱮᱭᱟ ᱩᱱᱤᱭᱟᱜ ᱠᱟᱛᱷᱟ ᱫᱚ ᱡᱚᱛᱷᱟᱛ ᱜᱮᱭᱟ ᱢᱮᱱᱛᱮ, ᱟᱵᱮᱱ ᱫᱚ ᱪᱮᱫ ᱮᱠᱷᱚᱱᱳ ᱟᱵᱮᱱ ᱫᱚᱵᱮᱱ ᱧᱮᱞᱟ ᱠᱟᱜ-ᱟ ᱥᱮ ᱵᱟᱝ ᱟᱹᱞᱤᱧ ᱫᱚ ᱩᱱᱤᱭᱟᱜ ᱠᱟᱛᱷᱟ ᱨᱮᱱᱟᱜ ᱛᱮᱞᱟ ᱫᱚ ᱟᱹᱰᱤ ᱪᱟᱬ ᱜᱮᱞᱤᱧ ᱧᱟᱢ ᱟᱠᱟᱜ-ᱟ, ᱪᱤᱠᱟᱹ ᱞᱮᱠᱟᱛᱮ ᱜᱚᱝᱠᱮ ᱟᱞᱤᱧ ᱫᱩᱞᱤᱧ ᱞᱮᱭᱟ ᱞᱟᱹᱭ ᱢᱮᱱ ᱥᱮ᱾
ᱦᱩᱸ, ᱢᱚᱥᱮ ᱛᱟᱦᱞᱮ ᱠᱟᱴᱤᱡ ᱛᱟᱦᱚᱞᱮ ᱟᱹᱞᱤᱧ ᱦᱚᱸ ᱠᱟᱴᱤᱡ
ᱞᱤᱧ ᱞᱟᱹᱭᱟ ᱵᱮᱱ ᱠᱟᱱᱟ ᱜᱚᱝᱠᱮ ᱡᱟᱦᱟᱸᱭ ᱫᱤᱭᱮ ᱟᱢᱮᱢ ᱢᱮᱛᱟᱭᱟ ᱤᱭᱟᱹ ᱱᱚᱜ-ᱚᱭ ᱪᱟᱥᱵᱟᱥ ᱫᱤᱱ ᱨᱮᱱᱟᱜ ᱫᱚ ᱪᱟᱥᱵᱟᱥ ᱫᱤᱱ ᱨᱮᱱᱟᱜ ᱛᱮᱜᱮ ᱩᱱᱤᱭᱟᱜ ᱩᱱᱤᱭᱟᱜ ᱛᱤᱱᱟᱹᱧ ᱞᱟᱹᱭᱟᱢ ᱠᱟᱱᱟ ᱪᱟᱥ ᱵᱟᱥ ᱫᱤᱱ ᱨᱮᱱᱟᱜ ᱛᱮᱜᱮ ᱦᱟᱸᱜ
ᱜᱚᱝᱠᱮ, ᱱᱚᱣᱟ ᱫᱚ ᱪᱮᱫ ᱞᱮᱠᱟ ᱞᱟᱹᱭ ᱪᱚ ᱫᱚ, ᱟᱵᱮᱱ ᱡᱟᱦᱟᱸᱭ ᱡᱩᱫᱤ ᱢᱤᱫᱴᱮᱱ ᱢᱩᱱᱤᱥ ᱵᱮᱱ ᱯᱟᱸᱡᱟᱭᱮ ᱠᱟᱱᱟ ᱦᱟᱸᱜ ᱦᱮᱸ᱾
ᱦᱮᱸ ᱦᱮᱸ ᱦᱮᱸ᱾
ᱢᱩᱱᱤᱥ ᱵᱮᱱ ᱯᱟᱸᱡᱟᱭᱮ ᱠᱟᱱᱟ ᱟᱫᱚ ᱩᱱᱤᱭᱟᱜ ᱟᱯᱮᱥᱮᱫ ᱫᱚ ᱡᱟᱦᱟ ᱞᱮᱠᱟ ᱜᱚᱱᱚᱝ, ᱟᱞᱮᱥᱮᱫ ᱫᱚ ᱛᱟᱞᱮᱠᱟ ᱜᱮ ᱜᱚᱱᱚᱝ ᱦᱮᱸ᱾ ᱟᱫᱚ ᱦᱟᱸᱜ ᱟᱞᱮ ᱥᱮᱫ ᱫᱚ ᱜᱚᱱᱚᱝ ᱫᱚ ᱦᱟᱸᱜ ᱩᱱᱤ ᱫᱚ ᱦᱟᱸᱜ, ᱟᱹᱞᱤᱧ ᱫᱩᱞᱤᱧ ᱢᱮᱛᱟᱫᱮᱭᱟ ᱯᱮᱥᱚ ᱴᱟᱠᱟ ᱟᱨ ᱤᱭᱟᱹ ᱡᱚᱢ ᱫᱚ ᱦᱟᱸᱜ ᱵᱟᱹᱞᱤᱧ ᱮᱢᱟᱢᱟ ᱦᱮᱸ᱾
ᱦᱩᱸ ᱦᱩᱸ᱾
ᱟᱫᱚᱭ ᱞᱟᱹᱭᱫᱟ ᱛᱟᱞᱮ ᱥᱟᱲᱮᱛᱤ ᱤᱭᱟᱹ ᱥᱟᱲᱮ ᱯᱮᱥᱚ ᱞᱟᱜᱟᱜ-ᱟ᱾
ᱦᱩᱸ᱾
ᱟᱫᱚᱧ ᱢᱮᱛᱟᱭ ᱠᱟᱱᱟ ᱫᱚᱢᱮ ᱡᱟᱹᱥᱛᱤᱜ ᱠᱟᱱᱟ, ᱟᱫᱚᱭ ᱞᱟᱹᱭᱫᱟ ᱦᱮᱸ᱾ ᱟᱫᱚᱭ ᱞᱟᱹᱭ ᱜᱚᱱ ᱠᱮᱫᱟ ᱦᱮᱭᱟ ᱟᱫᱚ ᱤᱧᱟᱹᱜ ᱫᱚ ᱠᱷᱟᱠ ᱠᱟᱹᱢᱤ ᱫᱚ ᱵᱟᱹᱱᱩᱜ ᱛᱤᱧᱟ, ᱟᱢᱟᱜ ᱚᱲᱟᱜ ᱜᱤᱧ ᱧᱮᱞᱟ ᱤᱧᱟᱹᱜ ᱚᱲᱟᱜ ᱫᱚ ᱵᱟᱹᱧ ᱵᱟᱹ ᱵᱟᱹᱧ ᱧᱮᱞᱟ, ᱤᱧᱟᱹᱜ ᱚᱲᱟᱜ ᱵᱟᱹᱜᱤ ᱠᱛᱮᱫ ᱟᱢᱟᱜ ᱚᱲᱟᱜ ᱡᱚᱠᱷᱚᱱᱤᱧ ᱠᱟᱹᱢᱤᱧ ᱪᱟᱞᱟᱜ ᱠᱟᱱᱟ ᱛᱟᱦᱚᱞᱮ ᱤᱧ ᱫᱚ ᱩᱱᱟᱹᱜ ᱫᱩᱧ ᱦᱟᱛᱟᱣ ᱠᱮᱭᱟ, ᱟᱫᱚ ᱩᱱ ᱩᱱ ᱨᱮᱜᱮ ᱜᱚᱝᱠᱮ ᱟᱹᱞᱤᱧ ᱫᱚᱞᱤᱧ ᱵᱩᱡ ᱠᱮᱫᱟ ᱚ ᱚ ᱱᱚᱜ-ᱚ ᱱᱚᱝᱠᱟ ᱢᱟᱱᱮ ᱟᱢ ᱫᱚ ᱛᱚᱠᱷᱚᱱ ᱫᱚ ᱡᱳᱨ ᱦᱚᱸ ᱵᱟᱢ ᱡᱳᱨ ᱫᱟᱲᱮᱭᱟᱜ-ᱟ ᱦᱮᱸ ᱛᱚᱧ ᱮᱢᱟᱢᱟ ᱟᱫᱚ ᱟᱢ ᱦᱚᱸ ᱮᱢ ᱫᱚᱵᱚᱱ ᱮᱢᱟ ᱠᱚ ᱠᱟᱱ ᱨᱮᱦᱚᱸ᱾ ᱜᱚᱝᱠᱮ, ᱡᱟᱦᱟᱸ ᱞᱮᱠᱟ ᱫᱚ ᱟᱵᱚ ᱫᱚ ᱚᱱᱟ ᱜᱚᱱᱚᱝ ᱫᱚ ᱟᱵᱚ ᱥᱮᱱ ᱠᱷᱚᱱᱟᱜ ᱫᱚ ᱟᱨ ᱢᱟᱱᱮ ᱟᱞᱮ ᱥᱮᱫ ᱠᱷᱚᱱᱟᱜ ᱫᱚ ᱟᱹᱰᱤ ᱡᱟᱹᱥᱛᱤ ᱜᱮᱞᱮ ᱟᱹᱭᱠᱟᱹᱣ ᱮᱫᱟ ᱢᱟᱱᱮ ᱥᱟᱲᱮ ᱯᱮᱥᱚ ᱴᱟᱠᱟ ᱮᱢ ᱫᱚ ᱟᱨ ᱡᱚᱢ ᱦᱚᱸ ᱱᱟᱛᱮ ᱡᱩᱫᱤ ᱠᱷᱚᱭ ᱢᱮᱭᱟ, ᱛᱟᱦᱚᱞᱮ ᱟᱫᱚ ᱚᱱᱠᱟ ᱨᱮᱫᱚ ᱟᱢ ᱫᱚ ᱵᱟᱢ ᱢᱚᱱᱮᱭᱟ ᱤᱧᱦᱚᱸ ᱦᱚᱲᱟᱜ ᱠᱟᱹᱢᱤ ᱜᱤᱧ ᱪᱟᱞᱟᱜ-ᱟ, ᱱᱮ ᱦᱚᱲᱟᱜ ᱫᱚ ᱪᱮᱫ ᱫᱩᱧ ᱠᱟᱹᱢᱤᱭᱟ᱾ ᱵᱟᱨ ᱥᱤᱧᱤᱧ ᱠᱟᱹᱢᱤ ᱞᱮᱠᱷᱟᱡ ᱜᱮ ᱡᱩᱫᱤ ᱤᱧ ᱟᱴᱥᱚ ᱴᱟᱠᱟᱧ ᱨᱳᱡᱽᱜᱟᱨᱟ᱾
ᱦᱩᱸ᱾
ᱦᱮᱸ ᱵᱟᱝ ᱟᱫᱚ ᱚᱱᱟ ᱠᱷᱟᱹᱛᱤᱨ ᱛᱮ᱾ ᱚᱱᱠᱟ ᱡᱚᱠᱷᱚᱱ ᱩᱱᱤ ᱢᱮᱱ ᱠᱮᱫᱟ ᱦᱮᱸ ᱟᱢᱟᱜ ᱠᱟᱹᱢᱤᱧ ᱪᱟᱞᱟᱜ ᱠᱟᱱᱟ ᱤᱧᱟᱹᱜ ᱵᱟᱹᱜᱤ ᱠᱟᱛᱮᱫ, ᱟᱫᱚ ᱚᱱᱟ ᱜᱤᱧ ᱢᱚᱱᱮ ᱜᱚᱱ ᱠᱮᱫᱟ᱾ ᱛᱟᱦᱚᱞᱮ ᱱᱤᱡᱮᱨᱟᱜ ᱫᱚ ᱱᱤᱡᱮᱨᱟᱜ ᱜᱮ ᱟᱢᱟᱜ ᱚᱲᱟᱜ ᱞᱟᱹᱜᱤᱫ ᱛᱚ ᱟᱢᱜᱮᱢ ᱧᱮᱞᱟ ᱦᱚᱲ ᱦᱚᱲ ᱫᱚ ᱵᱟᱭ ᱧᱮᱞᱟ ᱦᱮᱸ ᱵᱟᱝ
ᱦᱩᱸ ᱚᱵᱚᱥᱚᱭ ᱫᱚ ᱚᱵᱚᱥᱚᱭ ᱮᱴᱟᱜ ᱦᱚᱲ ᱫᱚ ᱧᱮ ᱧᱮᱞ ᱫᱚ ᱵᱟᱝ ᱠᱚ ᱦᱤᱡᱩᱜᱼᱟ ᱚᱱᱟ ᱟᱢᱟᱜ ᱚᱲᱟᱜ ᱫᱚ
ᱦᱮᱸ ᱟᱫᱚ ᱩᱱᱤ ᱡᱚᱠᱷᱚᱱ ᱟᱢᱟᱜ ᱧᱮᱧᱮᱞᱮ ᱦᱤᱡᱩᱜ ᱠᱟᱱᱟ ᱛᱟᱦᱞᱮ ᱩᱱᱤ ᱜᱚᱱᱚᱝ ᱮᱢ ᱞᱟᱜᱟᱜ ᱠᱟᱱᱟ ᱡᱚᱠᱷᱚᱱ ᱜᱮ ᱚᱱᱠᱟ ᱟᱵᱚ ᱵᱟᱯᱞᱟ ᱵᱤᱦᱟᱹ ᱵᱟᱹᱦᱩ ᱧᱮᱞ ᱞᱟᱝ ᱪᱟᱞᱟᱜ ᱠᱟᱱᱟ ᱵᱟᱹᱦᱩ ᱧᱮᱞ ᱵᱚᱱ ᱪᱟᱞᱟᱜ ᱠᱟᱱᱟ ᱦᱮᱸ
ᱦᱮᱸ
ᱟᱫᱚ ᱛᱚᱠᱷᱚᱱ ᱠᱷᱟᱡ ᱜᱮ ᱟᱵᱚ ᱦᱚᱸ ᱴᱟᱴᱠᱟᱭ ᱫᱚ ᱠᱩᱲᱤ ᱜᱤᱫᱽᱨᱟᱹ ᱫᱚ ᱵᱟᱝᱠᱚ ᱮᱢᱟᱵᱚᱱ ᱮᱢᱮᱜ ᱮᱢᱟᱵᱚᱱ ᱠᱟᱱᱟ ᱥᱮ ᱩᱱᱤ ᱟᱨᱦᱚᱸ ᱩᱱᱤ ᱟᱨᱚ ᱴᱟᱠᱟ ᱫᱤᱭᱮ ᱠᱤᱨᱤᱧ ᱞᱟᱜᱟᱜᱼᱟ ᱡᱟᱭᱦᱳᱠ ᱟᱵᱚ ᱯᱚᱱ ᱴᱟᱠᱟ ᱫᱚ ᱠᱚᱢ ᱥᱚᱢ ᱜᱮᱛᱟᱵᱚᱱ ᱨᱮᱦᱚᱸ ᱯᱚᱭᱥᱟ ᱛᱚ ᱮᱢ ᱞᱟᱜᱟᱜ ᱠᱟᱱ ᱜᱮᱭᱟ ᱥᱮ ᱯᱷᱤᱨᱤ ᱛᱮᱫᱚ ᱟᱢᱨᱤᱱᱤᱡ ᱦᱚᱲ ᱨᱮᱱ ᱢᱤᱥᱨᱟᱭ ᱫᱚ ᱵᱟᱭ ᱮᱢ ᱜᱚᱫ ᱟᱢᱟ ᱟᱢᱟᱜ ᱟᱨᱚ ᱚᱱᱟᱛᱮ ᱟᱨᱚ ᱜᱩᱱᱰᱤ ᱚᱠᱟᱨᱮ ᱧᱮᱞ ᱛᱟᱢᱟ ᱜᱚᱝᱠᱮ ᱪᱮᱫ ᱵᱮᱱ ᱢᱮᱱᱟ ᱟᱵᱤᱱ ᱦᱮᱸ ᱜᱩᱱ ᱵᱮᱵᱷᱟᱨ ᱡᱩᱫᱤ ᱵᱟᱭ ᱠᱩᱥᱤᱭᱟ ᱛᱟᱢᱟ ᱱᱚᱛᱮ ᱟᱢ ᱦᱚᱢ ᱞᱟᱹᱭᱟ ᱤᱧ ᱫᱚ ᱱᱩᱭ ᱫᱚᱭ ᱟᱨᱚ ᱡᱩᱫᱤ ᱪᱚᱨᱚᱠ ᱪᱤᱠᱟᱹᱲᱮ ᱧᱮᱞ ᱛᱟᱢᱟ ᱚᱱᱟᱛᱮ ᱦᱮᱸᱫᱮ ᱦᱚᱲ ᱫᱚ ᱪᱮᱫ ᱮᱢ ᱢᱮᱱᱟ ᱦᱮᱸᱫᱮ ᱜᱮᱭᱟᱭ ᱢᱟ ᱟᱹᱰᱤ ᱥᱚᱢᱚᱥᱥᱟ ᱨᱮᱵᱚᱱ ᱯᱟᱲᱟᱣ ᱜᱚᱫᱚᱜ-ᱟ ᱵᱟᱠᱷᱟᱡ ᱫᱚ ᱜᱚᱢᱠᱮ ᱟᱫᱚ ᱟᱫᱚ ᱢᱤᱫ ᱯᱚᱠᱠᱷᱮ ᱫᱚ ᱪᱮᱫ ᱞᱮᱠᱟ ᱤᱧ ᱞᱮᱭᱟ ᱱᱚᱣᱟ ᱠᱚᱫᱚ ᱡᱷᱚᱛᱚ ᱜᱮ ᱦᱮᱸᱫᱮ ᱦᱮᱸᱫᱮ ᱮᱥᱮᱞ ᱨᱩᱯᱵᱚᱱ ᱧᱮᱞ ᱛᱟᱠᱚᱣᱟ ᱟᱵᱚ ᱫᱚ ᱢᱟᱱᱮ ᱨᱩᱯ ᱜᱩᱱ ᱧᱮᱞ ᱛᱮᱫᱚ ᱵᱟᱵᱚᱱ ᱵᱩᱡᱷᱟᱹᱜᱼᱟ ᱛᱟ ᱢᱟᱱᱮ ᱨᱩᱯ ᱧᱮᱞ ᱠᱟ ᱵᱟᱵᱚᱱ ᱵᱩᱡᱷᱟᱹᱜᱼᱟ ᱜᱩᱱ ᱵᱚᱱ ᱧᱮᱞ ᱞᱮᱠᱷᱟᱡ ᱵᱚᱱ ᱵᱩᱡᱷᱟᱹᱜᱼᱟ ᱾
ᱦᱳᱭ
ᱟᱫᱚ ᱜᱚᱝᱠᱮ ᱡᱚᱠᱷᱚᱱ ᱜᱮ ᱯᱚᱭᱥᱟ ᱛᱟᱦᱮᱱ ᱛᱟᱢᱟ ᱥᱮ
ᱦᱳᱭ ᱦᱳᱭ
ᱛᱚᱠᱷᱚᱱ ᱫᱚ ᱜᱚᱝᱠᱮ ᱟᱢ ᱫᱚ ᱡᱟᱦᱟᱸ ᱛᱤᱱᱟᱹᱜ ᱨᱟᱥᱤᱭᱟᱱᱮᱢ ᱧᱟᱢᱮ ᱨᱮᱦᱚᱸ ᱨᱩ ᱜᱩᱱ ᱫᱚ ᱵᱟᱭ ᱧᱮᱞᱟ ᱾
ᱦᱳᱭ ᱜᱚᱝᱠᱮ ᱴᱷᱤᱠ ᱵᱮᱱ ᱞᱟᱹᱭ ᱠᱟᱫᱟ ᱚᱱᱟ ᱫᱚ ᱾
ᱜᱚᱝᱠᱮ ᱮᱠᱫᱚᱢ ᱾ ᱚᱱᱟ ᱠᱷᱟᱹᱛᱤᱨ ᱛᱤᱧ ᱞᱟᱹᱭᱟ ᱡᱩᱫᱤ ᱡᱟᱦᱟᱸᱱᱟᱜ ᱮᱢ ᱪᱤᱠᱟᱹᱭᱟ ᱱᱤᱡᱮᱨᱟᱜ ᱚᱲᱟᱜ ᱞᱟᱹᱜᱤᱫ ᱠᱟᱹᱢᱤ ᱢᱮ ᱦᱚᱨ ᱨᱮᱱ ᱦᱚᱯᱚᱱ ᱮᱨᱟ ᱫᱚ ᱪᱮᱫ, ᱟᱡ ᱜᱚᱜᱚ ᱦᱮᱡ ᱠᱟᱛᱮᱜ ᱮ ᱞᱮᱭᱟᱭ ᱮ ᱵᱟᱹᱵᱩ ᱟᱞᱮ ᱨᱮᱱ ᱵᱟᱢ ᱫᱚᱦᱚᱭᱮᱭᱟ ᱾
ᱦᱮᱸ ᱦᱮᱸ
ᱦᱮᱸ ᱟᱫᱚ ᱩᱱᱠᱷᱟᱡ ᱜᱮᱛᱚᱢ ᱞᱟᱹᱭᱟ ᱤᱧᱟᱹᱜ ᱚᱲᱟᱜ ᱞᱟᱹᱜᱤᱜ ᱤᱧᱤᱧ ᱧᱮᱞ ᱫᱟ ᱟᱢ ᱫᱚ ᱟᱢᱨᱮᱱ ᱫᱚᱧ ᱫᱚᱦᱚᱭᱟ ᱥᱮ ᱵᱟᱹᱧ ᱫᱚᱦᱚᱭ ᱭᱟ ᱚᱱᱟ ᱫᱚ ᱤᱧᱤᱧ ᱵᱟᱲᱟᱭᱟ ᱾
ᱦᱮᱸ
ᱦᱮᱸ ᱦᱮᱸ ᱟᱫᱚ ᱜᱚᱝᱠᱮ ᱡᱩᱫᱤ ᱟᱵᱮᱱ ᱟᱹᱱᱟᱹᱜ ᱜᱟᱱ ᱨᱚᱡᱽᱜᱟᱨ ᱵᱟᱵᱮᱱ ᱫᱚᱦᱚ ᱠᱟᱫᱟ ᱛᱟᱦᱞᱮ ᱵᱩᱡ ᱵᱮᱱ ᱟᱫᱚ ᱟᱵᱮᱱ ᱫᱚ ᱟᱫᱚ ᱧᱟᱢ ᱦᱚᱸ ᱟᱹᱰᱤ ᱧᱟᱢ ᱫᱚ ᱟᱹᱰᱤ ᱢᱩᱥᱠᱤᱞ ᱜᱮᱭᱟ ᱾ ᱵᱩᱡᱽ ᱫᱟᱵᱮᱱ ᱜᱚᱝᱠᱮ? ᱜᱚᱝᱠᱮ ᱡᱟᱦᱟᱸᱱᱟᱜ ᱡᱟᱦᱟᱸᱱᱟᱜ ᱧᱮᱞ ᱵᱟᱲᱟᱭ ᱦᱩᱭᱩᱜ ᱠᱟᱱᱟ ᱥᱮ ᱪᱮᱫᱞᱮᱠᱟ?
ᱵᱟᱝ ᱟ ᱜᱚᱝᱠᱮ, ᱵᱟᱝ ᱧᱮᱞ ᱦᱩᱭᱩᱜ ᱠᱟᱱᱟ ᱾
ᱦᱳᱭ ᱦᱳᱭ ᱦᱳᱭ ᱢᱟᱱᱮ ᱥᱟᱣᱩᱱ ᱠᱚ ᱦᱤᱡᱩᱜ ᱠᱟᱱᱟ ᱛᱚ, ᱚᱱᱟ ᱚᱠᱛᱚ ᱛᱮᱞᱤᱧ ᱞᱟᱹᱭᱮᱜᱼᱟ ᱾
ᱦᱮᱸ ᱦᱮᱸ
ᱦᱮᱸ ᱚᱱᱟ ᱮᱴᱠᱮᱴᱚᱬᱮᱸ ᱜᱚᱝᱠᱮ ᱟᱠᱚᱣᱟᱜ ᱡᱩᱫᱤ ᱦᱩᱭᱩᱜᱼᱟ ᱥᱮ ᱟᱞᱟᱝ ᱟᱫᱚ ᱡᱟᱦᱟᱸ ᱞᱮᱠᱟ ᱱᱚᱜᱼᱚᱭ ᱦᱩᱭᱩᱜ ᱠᱟᱱ ᱛᱟᱞᱟᱝᱟ ᱚᱱᱟ ᱦᱚᱸ ᱱᱟᱯᱟᱭ ᱛᱮ ᱵᱟᱝ ᱦᱳᱭᱳᱜᱼᱟ ᱜᱚᱝᱠᱮ ᱟᱞᱤᱧᱟᱜ ᱠᱟᱛᱷᱟ ᱟᱸᱡᱚᱢ ᱠᱟ ᱛᱮᱜ ᱟᱵᱮᱱ ᱪᱮᱞᱠᱟ ᱵᱮᱱ ᱵᱩᱡᱷᱟᱹᱣ ᱠᱮᱜᱼᱟ? ᱠᱟᱹᱴᱤᱡ ᱟᱵᱮᱱᱟᱜ ᱢᱚᱪᱟ ᱠᱷᱚᱱᱟᱜ ᱟᱹᱞᱤᱧ ᱦᱚᱸ ᱠᱟᱹᱴᱤᱡ ᱟᱸᱡᱚᱢ ᱥᱟᱱᱟᱭᱮᱫ ᱞᱤᱧᱟᱹ ᱾
ᱦᱳᱭ ᱜᱚᱝᱠᱮ ᱢᱚᱴᱟᱢᱩᱴᱤ ᱵᱷᱟᱜᱮ ᱜᱮ ᱵᱩᱡᱷᱟᱹᱣᱱᱟ ᱵᱟᱝ ᱫᱚ ᱵᱟᱝ ᱱᱟᱯᱟᱭ ᱜᱮ ᱾
ᱦᱳᱭ ᱦᱳᱭ ᱦᱳᱭ, ᱜᱚᱝᱠᱮ ᱛᱟᱦᱞᱮ ᱪᱮᱫ ᱞᱮᱠᱟ ᱟᱵᱮᱱ ᱦᱚᱸ ᱟᱵᱮᱱ ᱦᱚᱸ ᱢᱟᱱᱮ ᱢᱚᱴᱟᱢᱩᱴᱤ ᱴᱷᱤᱠ ᱧᱚᱜ ᱜᱮᱭᱟ ᱵᱮᱱ ᱛᱚ?
ᱦᱩᱸ ᱜᱚᱝᱠᱮ ᱴᱷᱤᱠ ᱧᱚᱜ ᱜᱮᱭᱟᱞᱤᱧ, ᱛᱟᱦᱞᱮ ᱜᱚᱝᱠᱮ ᱟᱵᱮᱱ ᱫᱚ ᱪᱮᱫ ᱞᱮᱠᱟ ᱢᱮᱱᱟᱜ ᱵᱮᱱᱟ?
ᱟᱹᱞᱤᱧ ᱦᱚᱸ ᱜᱚᱝᱠᱮ ᱟᱹᱰᱤ ᱴᱷᱤᱠᱴᱷᱟᱠ ᱜᱮ ᱢᱮᱱᱟᱜ ᱟᱠᱟᱜ ᱞᱤᱧᱟᱹ ᱱᱤᱛᱚᱜ ᱫᱚ ᱾ ᱫᱩᱠ ᱥᱩᱠ ᱨᱮᱱᱟᱜ ᱫᱚ ᱪᱮᱫ ᱦᱚᱸ ᱵᱟᱝ ᱠᱟᱱᱟ ᱜᱚᱝᱠᱮ ᱟᱫᱚ ᱚᱱᱮ ᱚᱱᱟ ᱟᱹᱞᱤᱧ ᱠᱟᱹᱴᱤᱡ ᱠᱩᱠᱞᱤ ᱟᱹᱵᱤᱱ ᱴᱷᱮᱡ ᱞᱤᱧ ᱫᱚᱦᱚᱭᱫᱟ ᱦᱮᱸ᱾ ᱦᱩᱸ ᱠᱷᱟᱴᱚ ᱢᱟᱪᱷᱟᱛᱮ, ᱠᱷᱟᱴᱚ ᱢᱟᱪᱷᱟᱛᱮ ᱠᱩᱠᱞᱤ ᱫᱚ ᱦᱩᱭᱩᱜ ᱠᱟᱱᱟ ᱡᱟᱦᱟᱸ ᱜᱚᱝᱠᱮ ᱱᱚᱜᱼᱚᱭ ᱟᱵᱚ ᱥᱟᱱᱛᱟᱲ ᱥᱟᱶᱛᱟ ᱨᱮ ᱜᱤᱫᱽᱨᱟᱹ ᱠᱚ ᱯᱷᱳᱱ ᱵᱚᱱ ᱮᱢᱟ ᱠᱚ ᱠᱟᱱᱟ
ᱛᱚ
ᱚᱱᱟ ᱫᱚ ᱯᱷᱳᱱ ᱮᱢ ᱫᱚ ᱠᱟᱹᱴᱤᱡ ᱜᱤᱫᱽᱨᱟᱹ ᱠᱚ, ᱚᱱᱟ ᱫᱚ ᱛᱤᱱᱟᱹᱜ ᱩᱢᱮᱨ ᱠᱷᱚᱱᱟᱜ ᱯᱷᱳᱱ ᱮᱢ ᱞᱮᱠᱷᱟᱡ ᱫᱚ ᱱᱟᱯᱟᱭ ᱠᱚᱜᱼᱟ, ᱟᱵᱮᱱ ᱠᱟᱹᱴᱤᱡ ᱵᱮᱱ ᱞᱟᱹᱭ ᱫᱟᱲᱮᱭᱟᱜᱼᱟ?
ᱚᱱᱟ ᱫᱚ ᱜᱚᱝᱠᱮ ᱟᱴᱷᱨᱚ ᱠᱷᱚᱱᱟᱜ ᱪᱮᱛᱟᱱ ᱮᱢ ᱞᱮᱠᱷᱟᱡ ᱜᱮ ᱵᱷᱟᱜᱮ ᱜᱟᱱ ᱠᱚᱜ ᱠᱮᱭᱟ ᱾
ᱦᱳᱭ ᱦᱳᱭ ᱦᱳᱭ ᱦᱳᱭ
ᱟᱴᱨᱚ ᱠᱷᱚᱱᱟᱜ ᱱᱚᱛᱮ ᱟᱴᱨᱚ ᱩᱱᱤᱥ ᱠᱩᱲᱤ ᱚᱱᱛᱮ ᱮᱢ ᱞᱮᱠᱷᱟᱱ ᱵᱷᱟᱜᱮ ᱜᱟᱱ ᱠᱚ
ᱦᱳᱭ ᱦᱳᱭ ᱟᱹᱞᱤᱧ ᱦᱚᱸ ᱚᱱᱟ ᱜᱮᱞᱤᱧ ᱢᱚᱱᱮᱭᱟ᱾ ᱜᱚᱝᱠᱮ ᱟᱵᱤᱱᱟᱜ ᱠᱟᱛᱷᱟ ᱞᱮᱠᱟᱛᱮ ᱟᱹᱞᱤᱧ ᱦᱚᱸ ᱟᱹᱰᱤ ᱡᱚᱛᱷᱟᱛ ᱜᱮᱞᱤᱧ ᱢᱚᱱᱮ ᱠᱮᱜ-ᱟ ᱢᱟᱱᱮ ᱰᱷᱮᱨ ᱦᱩᱰᱤᱧ ᱠᱷᱚᱱᱟᱜ ᱯᱷᱳᱱ ᱮᱢ ᱞᱮᱠᱷᱟᱡ ᱜᱚᱝᱠᱮ ᱪᱤᱠᱟᱹᱜᱼᱟ ᱞᱟᱹᱭ ᱢᱮᱥᱮ ᱩᱱᱤ ᱠᱚᱲᱟ ᱜᱤᱫᱽᱫᱟ. ᱠᱚᱲᱟ ᱜᱤᱫᱟ. ᱨ ᱦᱳᱠ ᱟᱨ ᱠᱩᱲᱤ ᱜᱤᱫᱨᱟᱹᱨ ᱦᱳᱠ ᱩᱱᱤ ᱫᱚᱚ ᱟᱭᱟᱜ ᱠᱟᱡᱮ ᱨᱮᱱᱟᱜ ᱨᱮᱫᱚ ᱵᱟᱭ ᱞᱟᱜᱟᱣ ᱜᱚᱢ ᱠᱮ ᱩᱱᱤ ᱫᱚ
ᱵᱟ ᱵᱟ ᱵᱟ
ᱦᱟᱱᱟ ᱱᱟᱣᱟ ᱥᱤᱰᱤ ᱧᱮᱞᱟ ᱜᱮᱢᱮ ᱠᱷᱮᱞᱟ ᱟᱹᱰᱤ ᱜᱟᱱᱢ ᱟᱭᱢᱟ᱾ ᱮᱴᱠᱮᱴᱚᱬᱮ ᱩᱱᱤᱭᱟᱜ ᱢᱚᱱᱮᱨᱮ ᱥᱤᱨᱡᱟᱹᱣ ᱠᱟᱛᱮ ᱛᱟᱦᱮᱱᱟ ᱜᱚᱝᱠᱮ ᱟᱵᱮᱱ ᱪᱮᱫ ᱞᱮᱠᱟᱵᱮᱱ ᱢᱚᱱᱮᱭᱟ? ᱚᱱᱟᱫᱚ ᱱᱟᱯᱟᱭ ᱜᱮᱥᱮ ᱠᱷᱟᱨᱟᱯ ᱜᱮ?